ᱦᱮᱸ ᱟᱧᱡᱚᱢᱫᱟᱢ ᱞᱮᱱᱟ
ᱠᱟᱴᱟᱣᱱᱟ ᱵᱟᱨᱚ ᱢᱤᱱᱤᱴ ᱦᱩᱭ ᱞᱮᱠᱷᱟᱡ ᱠᱟᱴᱟᱜᱼᱟ ᱪᱮᱞᱮ
ᱦᱮᱸ ᱵᱟᱢ ᱵᱟᱲᱟᱭ ᱛᱮ ᱟᱢ ᱫᱚ
ᱤᱧ ᱢᱟ ᱦᱚᱞᱟᱧ ᱦᱚᱞᱟᱧ ᱡᱚᱭᱮᱱ ᱠᱟᱱᱟ ᱵᱟᱹᱧ ᱵᱟᱲᱟᱭᱟ ᱪᱮᱫ ᱦᱚᱸ ᱟᱢ ᱢᱟ ᱛᱤᱱᱟᱜ ᱫᱤᱱᱠᱷᱚᱱᱟᱝᱢ ᱠᱟᱹᱢᱤ ᱮᱫᱟ ᱱᱚᱰᱮ ᱫᱚ
ᱤᱧ ᱫᱚ ᱵᱮᱥᱤ ᱫᱤᱱ ᱫᱚ ᱵᱟᱝ ᱤᱧ ᱦᱚᱸ ᱚᱱᱠᱟᱜᱮ ᱯᱮ ᱫᱤᱱ ᱜᱟᱱᱤᱧ ᱦᱩᱭᱩᱜ ᱠᱟᱱᱟ ᱱᱟᱣᱟ ᱜᱮ
ᱯᱮᱢᱮᱱᱴ ᱠᱚᱢ ᱧᱟᱢ ᱠᱮᱜᱼᱟ ᱥᱮ ᱵᱟᱝᱟ
ᱵᱟᱝ ᱵᱟᱝ ᱟᱹᱰᱤ ᱯᱨᱚᱥᱮᱥᱤᱝ ᱨᱮ ᱢᱮᱱᱟᱜᱼᱟ
ᱟᱪᱪᱷᱟ ᱛᱤᱱᱟᱹᱜ ᱢᱤᱱᱤᱴ ᱢᱟᱱᱮ ᱛᱤᱱᱟᱹᱜ ᱜᱟᱱ ᱦᱩᱭ ᱞᱮᱱᱠᱷᱟᱱ ᱯᱮᱢᱮᱱᱴ ᱠᱚ ᱧᱟᱢᱟ ᱤᱧ ᱢᱟ ᱵᱟᱹᱧ ᱵᱟᱲᱟᱭᱟ
ᱟᱪᱪᱷᱟ ᱵᱷᱟᱜᱤ ᱜᱮᱛᱚ ᱛᱟᱦᱞᱮ ᱚᱱᱛᱮ ᱪᱮᱫ ᱠᱚᱩ ᱵᱮᱥᱤ ᱯᱮ ᱪᱟᱥ ᱜᱮᱭᱟᱛᱚ ᱚᱱᱛᱮ
ᱪᱮᱫ ᱦᱚᱸ ᱵᱟᱝ ᱮᱱᱟ ᱠᱚᱜᱮ ᱦᱩᱲᱩ ᱠᱚ ᱦᱩᱲᱩ ᱠᱚ ᱚᱱᱮ ᱤᱧ ᱢᱮᱛᱟᱜ ᱢᱮ ᱫᱚ ᱥᱚᱵᱡᱤ ᱫᱚ ᱵᱟᱝ ᱪᱟᱥ ᱤᱭᱟᱹ ᱩᱱᱟᱹᱜ ᱫᱚ ᱟᱞᱮ ᱥᱮᱫ ᱫᱟᱜ ᱥᱚᱝᱠᱚᱴ ᱜᱮᱭᱟ ᱛᱚ ᱟᱫᱚ ᱵᱟᱝ ᱪᱟᱥ ᱦᱩᱭᱩᱜ-ᱟ
ᱫᱟᱜ ᱠᱷᱟᱹᱛᱤᱨ ᱛᱮ
ᱦᱮᱸ
ᱛᱟᱦᱚᱞᱮ ᱥᱮᱨᱢᱟ ᱫᱟᱜ ᱟᱥᱟ ᱨᱮᱜᱮ ᱟᱯᱮ ᱫᱚᱯᱮ ᱛᱟᱦᱮᱱ ᱜᱮᱭᱟ
ᱦᱳᱭ ᱥᱮᱨᱢᱟ ᱫᱟᱜ ᱟᱥᱟ
ᱟᱪᱪᱷᱟ ᱢᱟᱱᱮ ᱤᱭᱟᱹ ᱠᱚᱦᱚᱸ ᱵᱟᱹᱱᱩᱜ ᱛᱟᱯᱮ ᱞᱮᱠᱟ ᱠᱮᱱᱮᱞ ᱠᱚᱫᱚ ᱢᱮᱱᱟᱜ-ᱟ
ᱠᱮᱱᱮᱞ ᱫᱚ ᱢᱮᱱᱟᱜ ᱨᱮᱦᱚᱸ ᱚᱱᱟ ᱟᱹᱰᱤ ᱫᱮᱨᱤᱛᱮ ᱫᱟᱜ ᱞᱮ ᱧᱟᱢᱟ
ᱛᱩᱲᱤ ᱠᱚ ᱵᱟᱝ ᱦᱩᱭᱩᱜ ᱜᱮᱭᱟ
ᱛᱩᱲᱤ ᱛᱩᱲᱤ ᱠᱷᱚᱥᱞᱟ ᱠᱚᱫᱚ ᱦᱩᱭᱩᱜ ᱜᱮᱭᱟ ᱥᱮᱨᱢᱟ ᱫᱟᱜ ᱛᱮᱜᱮ ᱡᱟᱜᱮ ᱦᱩᱭᱩᱜ-ᱟ ᱚᱱᱟ ᱢᱟ ᱦᱩᱭᱩᱜ ᱜᱮᱭᱟ ᱢᱟᱱᱮ ᱮᱴᱟᱜ ᱥᱚᱵᱽᱡᱤ ᱠᱚᱛᱚ ᱚᱱᱠᱟ ᱫᱚ ᱵᱟᱝ ᱥᱮᱨᱢᱟ ᱫᱟᱜ ᱛᱮᱫᱚ ᱟᱨ ᱵᱟᱝ ᱦᱩᱭᱩᱜ-ᱟ ᱥᱚᱵᱽᱡᱤ
ᱟᱪᱪᱷᱟ ᱛᱩᱲᱤ ᱠᱚ ᱵᱟᱝ ᱠᱚ ᱵᱷᱟᱹᱜᱤ ᱜᱮ ᱦᱩᱭᱩᱜ ᱛᱟᱯᱮᱭᱟ
ᱦᱩᱸ ᱛᱩᱲᱤ ᱦᱩᱭᱩᱜ-ᱟ ᱟᱞᱮ ᱫᱚ ᱚᱱᱟ ᱢᱟᱱᱮ ᱛᱩᱲᱤ ᱠᱷᱚᱥᱞᱟ ᱡᱩᱫᱤᱢ ᱮᱨᱟ ᱮᱱᱰᱮᱠᱷᱟᱱ ᱫᱚ ᱥᱩᱱᱩᱢ ᱠᱤᱨᱤᱧ ᱫᱚ ᱵᱟᱝ ᱦᱩᱭᱩᱜ-ᱟ
ᱮᱠᱫᱚᱢ ᱵᱟᱝᱠᱚ ᱛᱮᱡᱳᱭ ᱜᱮᱭᱟ ᱛᱮᱡᱳ ᱦᱚᱸ ᱵᱟᱝᱠᱚ ᱞᱟᱜᱟᱜ ᱜᱮᱭᱟ ᱛᱩᱲᱤ ᱨᱮ᱾
ᱵᱟᱝ ᱟᱫᱚ ᱚᱱᱠᱟ ᱞᱮᱠᱟᱜᱮ ᱴᱮᱰᱢᱮᱱᱴ ᱧᱟᱢ ᱞᱮᱠᱷᱟᱡ ᱢᱟ ᱵᱟᱠ
ᱮᱥᱯᱨᱮ ᱦᱮᱸ ᱚᱱᱟ ᱴᱟᱭᱤᱢ ᱨᱮ ᱫᱟᱜ ᱠᱚ ᱮᱢ ᱤᱫᱤᱭᱟ ᱦᱩᱭᱩᱜ-ᱟ ᱮᱥᱯᱨᱮ ᱠᱚ ᱮᱢ ᱦᱩᱭᱩᱜ-ᱟ ᱮᱸᱰᱮ ᱠᱷᱟᱱ ᱜᱮ ᱛᱮᱡᱳ ᱵᱟᱝ ᱠᱚ ᱞᱟᱜᱟ-ᱟ
ᱦᱳᱭ
ᱟᱞᱮ ᱢᱤᱫ ᱥᱮᱨᱢᱟ ᱞᱮ ᱚᱱᱠᱟ ᱞᱮ ᱨᱚᱦᱚᱭ ᱞᱮᱫᱟ ᱫᱤᱭᱮ ᱛᱮᱡᱳ ᱠᱚ ᱫᱚᱢᱮ ᱠᱚ ᱞᱟᱜᱟᱣ ᱱᱟ ᱥᱯᱨᱮ ᱠᱚᱦᱚᱸ ᱢᱟᱱᱮ ᱮᱢ ᱦᱳᱭᱱᱟ ᱫᱤᱭᱮ ᱛᱟᱨᱯᱚᱨ ᱡᱷᱚᱛᱚ ᱠᱤᱪᱷᱩ ᱦᱩᱭᱱᱟ ᱛᱩᱲᱤ ᱠᱚ ᱵᱷᱟᱜᱤ ᱜᱮ ᱦᱩᱭᱱᱟ ᱫᱤᱭᱮ ᱟᱫᱚ ᱡᱚᱠᱷᱚᱱ ᱵᱮᱞᱮᱱᱟ ᱟᱞᱮ ᱫᱚ ᱵᱟᱝᱞᱮ ᱛᱟᱦᱮᱸ ᱠᱟᱱᱟ ᱮᱴᱟᱜ ᱥᱮᱫ ᱠᱟᱹᱴᱤᱡ ᱞᱮ ᱪᱟᱞᱟᱣᱱᱟ ᱫᱤᱭᱮ ᱚᱱᱟ ᱛᱟᱞᱟ ᱢᱟᱞᱟ ᱨᱮ ᱢᱤᱫ ᱫᱷᱟᱣ ᱟᱨᱮᱞ ᱟᱛᱮ ᱫᱟᱜ ᱜᱚᱜ ᱠᱟᱫᱟᱭ ᱡᱷᱚᱛᱚ ᱛᱩᱲᱤ ᱫᱚ ᱵᱩᱡᱩᱨ ᱠᱮᱫᱟᱭ᱾
ᱳ ᱢᱟ
ᱟᱫᱚ ᱚᱨᱫᱷᱮᱠ ᱜᱮ ᱤᱨ ᱠᱮᱫᱟᱞᱮ ᱠᱟᱹᱴᱤᱡ ᱪᱩᱞᱩᱝ ᱞᱮ ᱧᱟᱢ ᱠᱮᱫᱟ
ᱦᱮᱸ
ᱡᱚᱛᱚ ᱫᱚ ᱵᱟᱞᱮ ᱧᱟᱢ ᱞᱮᱫᱟ
ᱟᱞᱮᱫᱚ ᱛᱩᱲᱤ ᱠᱚᱫᱚ ᱵᱟᱝᱞᱮ ᱢᱟᱱᱮ ᱛᱩᱲᱤ ᱠᱚ ᱤᱭᱟᱹ ᱠᱷᱟᱹᱛᱤᱨ ᱛᱮ ᱥᱩᱱᱩᱢ ᱫᱚ ᱩᱱᱟᱹᱜ ᱵᱟᱝ ᱠᱤᱨᱤᱧ ᱦᱩᱭᱩᱜ ᱜᱮᱭᱟ ᱡᱟᱦᱟᱸ ᱡᱟᱦᱟᱸ ᱠᱚ ᱵᱟᱝ ᱠᱚ ᱤᱭᱟᱹᱭᱟ ᱠᱷᱮᱛ ᱠᱚ ᱩᱱᱟᱹᱜ ᱵᱟᱹᱱᱩᱜ ᱛᱟᱠᱚᱣᱟ ᱩᱱᱠᱩ ᱢᱟ ᱦᱮᱸ ᱜᱮ ᱠᱤᱨᱤᱧ ᱦᱩᱭᱩᱜ ᱛᱟᱠᱚᱣᱟ ᱥᱮ
ᱦᱮᱸ ᱠᱷᱚᱥᱞᱟ ᱠᱚᱦᱚᱸ ᱡᱩᱫᱤ ᱵᱷᱟᱜᱮ ᱜᱮ ᱛᱟᱦᱚᱞᱮ
ᱦᱮᱸ ᱠᱷᱚᱥᱞᱟ ᱛᱩᱲᱤ ᱦᱩᱭᱩᱜ-ᱟ ᱜᱩᱦᱩᱢ ᱠᱚ
ᱜᱩᱦᱩᱢ ᱦᱚᱸ ᱚᱱᱛᱮᱜ ᱫᱚᱯᱮ ᱨᱚᱦᱚᱭ ᱜᱮᱭᱟ ᱵᱷᱟᱜᱤ ᱜᱮ ᱦᱩᱭᱩᱜ ᱜᱮ ᱛᱟᱦᱚᱞᱮ
ᱦᱩᱸ ᱜᱩᱦᱩᱢ ᱦᱩᱭᱩᱜ-ᱟ ᱵᱷᱟᱜᱤ ᱜᱮ
ᱢᱟᱱᱮ ᱵᱮᱥᱤᱨ ᱵᱷᱟᱜᱽ ᱢᱟᱱᱮ ᱵᱮᱥᱤᱨ ᱵᱷᱟᱜᱽ ᱠᱚ ᱪᱟᱥ ᱜᱮᱭᱟ ᱜᱩᱦᱩᱢ ᱢᱟᱱᱮ ᱥᱮ ᱠᱚᱭᱮᱠ ᱜᱩᱞᱳ ᱦᱚᱲᱠᱚ ᱪᱟᱥ ᱜᱮᱭᱟ
ᱢᱟᱱᱮ ᱚᱱᱠᱟ ᱱᱤᱡᱮ ᱱᱤᱡᱮ ᱟᱨᱠᱤ ᱢᱤᱫᱴᱮᱱ ᱠᱷᱮᱛ ᱨᱮ ᱟᱨᱠᱤ ᱯᱤᱴᱷᱟᱹ ᱡᱚᱢ ᱞᱮᱠᱟ ᱟᱨ ᱤᱭᱟᱹᱭᱟᱠᱚ
ᱯᱤᱴᱷᱟᱹ ᱜᱩᱦᱩᱢ ᱠᱚ ᱯᱤᱴᱷᱟᱹᱭᱟ
ᱜᱩᱦᱩᱢ ᱫᱚ ᱦᱚᱞᱚᱝ ᱟᱠᱚ ᱵᱟᱠᱚ ᱯᱤᱴᱷᱟᱹᱭᱟ ᱟᱴᱟ ᱫᱚ ᱚᱠᱟ ᱠᱷᱚᱱᱟᱜ ᱦᱩᱭᱩᱜ ᱠᱟᱱᱟ
ᱚᱱᱟ ᱯᱤᱴᱷᱟᱹ ᱟᱴᱟ ᱟᱴᱟ ᱞᱟᱹᱭ ᱢᱮ
ᱟᱴᱟ ᱫᱚ ᱟᱫᱚ ᱜᱩᱦᱩᱢ ᱠᱷᱚᱱᱟᱜ ᱜᱮᱛᱚ ᱦᱩᱭᱩᱜ-ᱟ
ᱦᱳᱭ ᱛᱚ ᱜᱩᱦᱩᱢ ᱠᱷᱚᱱᱟᱜ ᱜᱮ ᱦᱩᱭ ᱮᱱᱟ ᱚᱱᱟ ᱠᱷᱚᱱᱟᱜ ᱜᱮ ᱦᱩᱭᱩᱜ-ᱟ ᱫᱤᱭᱮ ᱚᱱᱛᱮ ᱢᱟᱱᱮ ᱵᱮᱥᱤᱨ ᱵᱷᱟᱜᱽ ᱠᱚ ᱪᱟᱥ ᱜᱮᱭᱟ ᱥᱮ ᱠᱚᱢ ᱠᱚᱢ
ᱵᱟᱝ ᱫᱚᱢᱮ ᱫᱚ ᱵᱟᱝᱠᱚ ᱪᱟᱥ-ᱟ ᱢᱟᱱᱮ ᱥᱚᱢᱚᱭ ᱡᱟᱦᱟᱸ ᱥᱚᱢᱚᱭ ᱚᱱᱟ ᱠᱚ ᱮᱨᱟ ᱫᱚᱢᱮ ᱟᱢᱫᱟ ᱩᱛᱟᱹᱨ ᱢᱟ ᱵᱟᱝ ᱜᱮ
ᱠᱚᱛᱚᱠ ᱠᱚᱛᱚᱠ ᱦᱚᱲ ᱠᱚ ᱮᱨ ᱜᱮᱭᱟ ᱵᱟᱝ
ᱦᱳᱭ ᱡᱚᱛᱚ ᱦᱚᱲ ᱫᱚ ᱵᱟᱝ ᱨᱮ ᱡᱟᱦᱟᱸᱭ ᱠᱚ ᱚᱱᱠᱟ ᱥᱩᱨ ᱥᱩᱯᱩᱨ ᱨᱮ ᱫᱟᱜ ᱠᱚ ᱧᱟᱢ ᱢᱟ ᱵᱟᱸᱫᱷ ᱠᱚ ᱢᱮᱱᱟᱜ ᱛᱟᱠᱚᱣᱟ ᱩᱱᱠᱩ ᱠᱚᱫᱚ
ᱟᱹᱞᱩ ᱠᱚᱫᱚ ᱛᱟᱦᱚᱞᱮ ᱵᱟᱝ ᱦᱩᱭᱩᱜ ᱜᱮᱭᱟ ᱟᱹᱞᱩ ᱠᱚ ᱛᱚᱨᱢᱩᱡᱽ ᱠᱚ
ᱛᱩᱨᱢᱩᱡ ᱟᱹᱞᱩ ᱠᱚᱫᱚ ᱵᱟᱝ ᱠᱚ ᱵᱟᱝ ᱵᱟᱝ ᱚᱱᱟ ᱥᱟᱠᱥᱚᱵᱽᱡᱤ ᱫᱚ ᱵᱟᱝ ᱦᱩᱭᱩᱜ ᱢᱟᱱᱮ ᱡᱮ ᱫᱟᱜ ᱫᱩᱞ ᱛᱮ ᱡᱟᱦᱟᱸᱟᱢ ᱵᱟᱧᱪᱟᱣᱟ ᱚᱱᱟᱜᱮ ᱚᱱᱟ ᱵᱟᱫᱮ ᱫᱚ ᱵᱟᱝ᱾
ᱟᱪᱪᱷᱟ ᱪᱮᱫ ᱫᱟᱨᱮ ᱠᱚ ᱢᱮᱱᱟᱜ ᱜᱮᱭᱟ ᱛᱟᱦᱞᱮ ᱟᱯᱮ ᱚᱱᱛᱮ ᱡᱚᱢ ᱫᱟᱨᱮ ᱢᱚᱫᱽᱫᱷᱮᱨᱮ ᱚᱱᱠᱟᱱᱟᱜ ᱡᱟᱦᱟᱸᱱᱟᱜ ᱦᱩᱭᱩᱜᱼᱟ᱾
ᱪᱚᱢ ᱫᱟᱨᱮ ᱵᱚᱞᱛᱮ ᱫᱚ ᱩᱞ ᱫᱟᱨᱮ ᱠᱩ᱾
ᱩᱞ ᱫᱟᱨᱮ ᱫᱚ ᱟᱨ
ᱩᱞ ᱩᱞ ᱠᱚᱜᱮ ᱩᱞ ᱢᱮᱱᱟᱜᱼᱟ ᱠᱟᱱᱴᱷᱟᱲ ᱢᱮᱱᱟᱜᱼᱟ᱾ ᱟᱨ ᱡᱟᱦᱟᱭᱸᱟᱜ ᱟᱱᱟᱨᱚᱥ ᱫᱟᱨᱮ ᱠᱚ ᱢᱮᱱᱟᱜᱼᱟ ᱚᱱᱟ ᱠᱚ ᱦᱩᱭᱩᱜ ᱛᱟᱠᱚᱣᱟ᱾
ᱦᱟᱱᱟ ᱨᱚᱥ ᱱᱟᱨᱠᱮᱞ ᱠᱚ ᱵᱟᱹᱱᱩᱜ
ᱱᱟᱲᱠᱮᱞ ᱠᱚ ᱟᱨ ᱚᱱᱠᱟ ᱟᱸᱡᱤᱨ ᱠᱚ ᱥᱮ ᱪᱮᱫ ᱯᱮ ᱞᱟᱹᱭᱟ ᱯᱮᱭᱟᱨᱟ ᱠᱚ᱾
ᱯᱮᱭᱟᱨᱟᱠᱚ ᱦᱳᱭ ᱠᱟᱭᱨᱟ ᱠᱚ᱾
ᱠᱟᱪᱠᱞᱟ ᱠᱚ ᱚᱱᱟ ᱦᱳᱭ ᱠᱷᱤᱡᱩᱨ ᱠᱚ᱾ ᱦᱚᱸ ᱟᱫᱚ ᱟᱱᱮ ᱠᱳᱫ ᱢᱮᱱᱟᱜᱼᱟ ᱚᱱᱠᱟ ᱦᱳᱭ ᱛᱟᱞᱮ ᱠᱚ ᱠᱷᱤᱡᱩᱨ ᱠᱚ ᱚᱛ ᱠᱚ
ᱪᱟᱹᱰᱩᱵ ᱠᱚ
ᱟᱞᱮ ᱢᱟ ᱵᱤᱨ ᱫᱤᱥᱚᱢ ᱦᱚᱲ ᱫᱚᱞᱮ ᱵᱟᱝ ᱠᱟᱱ᱾
ᱦᱮᱸ
ᱟᱞᱮ ᱢᱟ ᱵᱤᱨ ᱫᱤᱥᱚᱢ ᱦᱚᱲ ᱫᱚᱞᱮ ᱵᱟᱝ ᱠᱟᱱ᱾
ᱵᱤᱨ ᱫᱤᱥᱚᱢ ᱫᱚ ᱵᱟᱝ ᱠᱟᱱᱟ ᱯᱮ?
ᱟᱹᱦᱟᱹᱜ ᱵᱟᱹᱴᱷᱩᱣᱟᱹ ᱫᱤᱥᱚᱢ ᱠᱟᱱᱟ ᱞᱮ ᱫᱚ ᱦᱚᱸ ᱦᱚᱸ ᱢᱟᱴᱷᱩᱣᱟᱹ ᱢᱟᱱᱮ ᱟᱞᱮ ᱫᱚ ᱢᱟᱴᱷ ᱛᱟᱞᱟᱞᱮ ᱚᱲᱟᱜ ᱛᱟᱞᱮ
ᱟᱪᱪᱷᱟ ᱟᱞᱮ ᱞᱮᱠᱟ᱾
ᱟᱨ
ᱟᱞᱮ ᱦᱚᱸ ᱚᱱᱠᱟᱜᱮ ᱛᱟᱞᱟ ᱢᱟᱞᱟ ᱵᱟᱸᱠᱩᱲᱟ ᱰᱤᱥᱴᱤᱠ ᱨᱮᱱᱢ ᱞᱟᱹᱭ ᱠᱮᱫᱟ ᱵᱟᱝ? ᱛᱟᱦᱞᱮ ᱵᱩᱨᱩ ᱵᱚᱸᱜᱟ ᱫᱚᱢ ᱟᱸᱡᱚᱢ ᱟᱠᱟᱫ ᱜᱮᱭᱟ ᱛᱚ
ᱦᱚᱸ ᱟᱸᱡᱚᱢ ᱠᱟᱜ ᱜᱤᱭᱟᱹᱧ᱾
ᱪᱟᱞᱟᱣ‌ ᱵᱟᱲᱟ ᱠᱟᱱᱟᱢ ᱥᱮ ᱵᱟᱝ?
ᱵᱟᱝ ᱚᱲᱟᱜ ᱦᱚᱲ ᱫᱚ ᱵᱟᱝᱠᱚ ᱪᱟᱞᱟᱣ ᱦᱚᱪᱚᱧᱤᱭᱟ
ᱢᱤᱫ ᱫᱷᱟᱣ ᱵᱟᱢ ᱧᱮᱞ ᱟᱠᱟᱫᱟ
ᱵᱟᱝ ᱚᱠᱟ ᱥᱮᱫ ᱨᱮ ᱦᱩᱭᱩᱜᱼᱟ ᱚᱱᱟ ᱦᱚᱸ ᱩᱱᱟᱹᱜ ᱫᱚ ᱵᱟᱹᱧ ᱵᱟᱲᱟᱭᱟ᱾
ᱚ ᱟᱹᱛᱩ ᱠᱚᱨᱮᱱ ᱵᱟᱝᱠᱚ ᱪᱟᱞᱟᱣ ᱠᱟᱱᱟ?
ᱟᱹᱛᱩᱳ ᱠᱚᱨᱮᱱ ᱫᱚᱠᱚ ᱪᱟᱞᱟᱣ ᱟᱠᱟᱱ ᱜᱮᱭᱟ ᱤᱧ ᱢᱟ ᱵᱟᱭᱨᱮ ᱠᱚᱨᱮᱧ ᱛᱟᱦᱮᱸᱱᱟ ᱥᱮ ᱵᱟᱝ ᱡᱟᱹᱱᱤᱡ ᱠᱷᱟᱱ ᱵᱟᱹᱧ ᱟᱸᱡᱚᱢ ᱵᱟᱲᱟ ᱟᱠᱟᱫ ᱠᱚ
ᱚ ᱛᱤᱥ ᱛᱚᱢ ᱧᱮᱞ ᱟᱹᱜᱩᱭᱟ ᱛᱟᱦᱚᱞᱮ ᱵᱩᱨᱩ ᱫᱚ? ᱫᱮᱡᱭᱟᱢ ᱛᱤᱥ ᱱᱮᱛᱟᱨ ᱢᱟ ᱟᱨ ᱵᱩᱨᱩ ᱨᱮᱟᱱᱮ ᱥᱤᱲᱤ ᱠᱚ ᱵᱮᱱᱟᱣ ᱠᱟᱫᱟ
ᱦᱮᱸ ᱱᱮᱛᱟᱨ ᱠᱚ ᱵᱮᱱᱟᱣ ᱯᱮᱭᱟ ᱥᱮ ᱪᱮᱫ ᱞᱮᱠᱟ
ᱱᱮᱛᱟᱨ ᱠᱚ ᱵᱮᱱᱟᱣ ᱠᱟᱫᱟ ᱯᱷᱤᱞ ᱵᱩᱨᱩ ᱨᱮ
ᱚ
ᱞᱟᱦᱟᱛᱮᱢᱟ ᱵᱟᱝ ᱛᱟᱦᱮᱸ ᱠᱟᱱᱟ ᱟᱫᱚ ᱤᱧᱟᱹᱜ ᱢᱚᱱᱮ ᱚᱛ ᱞᱟᱭᱟ ᱚᱱᱟ ᱵᱩᱨᱩ ᱨᱮ ᱢᱟᱱᱮ ᱥᱤᱲᱤ ᱵᱮᱱᱟᱣ ᱠᱟᱛᱮ ᱜᱮ ᱟᱨᱚ ᱠᱟᱹᱴᱤᱡ ᱞᱟᱸᱜᱟ ᱵᱩᱡᱷᱟᱹᱜᱼᱟ᱾
ᱦᱳᱭ ᱵᱩᱨᱩ ᱥᱤᱲᱤ ᱵᱟᱱᱟᱣ ᱫᱚ ᱟᱫᱚ
ᱠᱟᱨᱚᱱ ᱫᱚ ᱪᱤᱠᱟᱹᱛᱮ ᱤᱧᱟᱹᱜ ᱢᱚᱱᱮ ᱞᱟᱹᱭᱭᱟ ᱢᱟᱱᱮ ᱡᱟᱦᱟᱸ ᱮᱢᱱᱤᱛᱮᱢ ᱫᱮᱡᱚᱜᱼᱟ ᱵᱩᱨᱩ ᱚᱱᱟ ᱫᱚ ᱢᱟᱱᱮ ᱟᱢ ᱞᱮᱠᱟᱛᱮᱢ ᱛᱟᱲᱟᱢ ᱤᱫᱤᱭᱟ ᱢᱟᱨᱟᱝ ᱢᱟᱨᱟᱝ ᱡᱟᱦᱟᱸ ᱟᱢ ᱞᱮᱠᱟ ᱞᱮᱠᱟᱛᱮᱢ ᱨᱟᱠᱟᱵ ᱤᱫᱤᱭᱟ ᱟᱨ ᱱᱚᱣᱟ ᱫᱚ ᱢᱟᱱᱮ ᱥᱩᱨ ᱥᱩᱨ ᱜᱮᱛ ᱡᱟᱸᱜᱟ ᱫᱚᱦᱚᱭ ᱤᱫᱤᱭ ᱦᱩᱭᱩᱜ ᱛᱟᱢᱟᱟᱥᱮ
ᱦᱮᱸ ᱦᱮᱸ ᱦᱮᱸ ᱴᱷᱤᱠ ᱴᱷᱤᱠ
ᱮᱠᱫᱚᱢ ᱱᱚᱛᱮ ᱟᱢ ᱡᱩᱫᱤ ᱢᱟᱨᱟᱝ ᱧᱚᱜ ᱮᱢ ᱡᱷᱟᱯᱟ ᱚᱱᱟ ᱡᱟᱭᱜᱟ ᱨᱮᱜᱮ ᱧᱮᱞ ᱢᱮ ᱯᱮᱭᱟ ᱥᱟᱹᱲᱤ ᱢᱮᱱᱟᱜᱼᱟ᱾ ᱯᱮ ᱫᱷᱟᱢ ᱨᱟᱠᱟᱵᱟ ᱚᱱᱠᱟ ᱵᱟᱹᱭ ᱵᱟᱹᱭᱛᱮ ᱥᱩᱨ ᱥᱩᱨ ᱡᱟᱸᱜᱟ ᱫᱚᱦᱚᱭ ᱤᱭᱮ ᱛ ᱢᱟᱱᱮ ᱪᱮᱛᱟᱱ ᱥᱮᱫ ᱮᱢ ᱨᱟᱠᱟᱵ ᱤᱫᱮ ᱢᱟᱱᱮ ᱛᱤᱱᱟᱹᱜ ᱞᱟᱸᱜᱟ ᱪᱟᱵᱟᱜ ᱞᱟᱹᱭ ᱢᱮᱥᱮ ᱟᱨ ᱱᱚᱝᱠᱟᱛᱮ ᱟᱢ ᱦᱮᱸ ᱟᱨ ᱡᱟᱦᱟᱸ ᱮᱢᱱᱤᱛᱮᱢ ᱫᱮᱡᱚᱜᱼᱟ ᱚᱱᱟ ᱫᱚ ᱢᱟᱱᱮ ᱟᱢ ᱞᱮᱠᱟ ᱞᱮᱠᱟᱛᱮᱢ ᱫᱮᱡᱚᱜᱼᱟ ᱥᱮ ᱞᱟᱸᱜᱟ ᱵᱩᱡᱷᱟᱹᱜ ᱨᱮᱦᱚᱸᱟᱱᱮ ᱩᱱᱟᱹᱜ ᱫᱚ ᱵᱟᱝ ᱞᱟᱸᱜᱟ ᱵᱟᱝ ᱵᱩᱡᱷᱟᱹᱜᱼᱟ᱾ ᱱᱚᱣᱟ ᱫᱚ ᱢᱟᱱᱮ ᱯᱷᱳᱩᱨ ᱯᱷᱳᱩᱨ ᱡᱟᱸᱜᱟ ᱫᱚᱦᱚ ᱤᱫᱤ ᱦᱩᱭᱩᱜ ᱛᱟᱢᱟ᱾
ᱦᱮᱸ ᱦᱮᱸ ᱦᱸ ᱴᱷᱤᱠ
ᱟᱞᱮ ᱟᱹᱛᱩ ᱠᱚᱨᱮᱱᱟᱜ ᱠᱚ ᱪᱟᱞᱟᱣ ᱫᱟᱲᱮᱜ ᱠᱟᱱᱟ ᱵᱩᱨᱩ ᱵᱚᱸᱜᱟ ᱧᱮᱞ ᱜᱟᱹᱲᱤ ᱛᱮᱠᱚ ᱪᱟᱞᱟᱜ ᱜᱮᱭᱟ ᱛᱚ ᱦᱮᱸ ᱤᱧ ᱫᱚ ᱢᱤᱫ ᱫᱷᱟᱣ ᱤᱧ ᱪᱟᱞᱟᱣ ᱞᱮᱱᱟ ᱢᱟᱱᱮ ᱟᱹᱰᱤ ᱦᱚᱯᱚᱱ ᱨᱮᱠᱚ ᱤᱫᱤ ᱞᱤᱫᱤᱧᱟ᱾
ᱚ
ᱤᱭᱟᱹ ᱫᱚ ᱵᱟᱝ ᱪᱟᱞᱟᱣ ᱵᱟᱲᱟ ᱦᱩᱭ ᱟᱠᱟᱱᱟ ᱵᱷᱟᱜᱮ
ᱚ
ᱦᱟᱱ ᱦᱚᱯᱚᱱ ᱨᱮ ᱚᱲᱟᱜ ᱦᱚᱲ ᱥᱟᱞᱟᱜ ᱪᱟᱞᱟᱣ ᱦᱩᱭ ᱞᱮᱱᱟ ᱩᱱ ᱥᱚᱢᱚᱭ ᱜᱮ ᱟᱫᱚ ᱟᱹᱛᱩ ᱠᱚᱨᱮᱱ ᱠᱚ ᱪᱟᱞᱟᱜ ᱜᱮᱭᱟ ᱜᱟᱛᱮ ᱜᱤᱫᱽᱨᱟᱹ ᱠᱚ ᱟᱫᱚ ᱵᱟᱹᱧ ᱪᱟᱞᱟᱣ ᱵᱟᱲᱟ ᱠᱟᱱᱟ ᱤᱧᱫᱚ
ᱟᱪᱪᱷᱟ ᱟᱪᱪᱷᱟ ᱛᱟᱦᱚᱞᱮ ᱟᱫᱚ ᱯᱟᱲᱦᱟᱜ ᱜᱮᱭᱟᱢ ᱥᱮ
ᱦᱮᱸ ᱯᱟᱲᱦᱟᱜ ᱦᱩᱭᱩᱜ ᱜᱮᱭᱟ᱾
ᱚᱠᱟ ᱨᱮᱫᱚ?
ᱦᱟᱱᱮ ᱦᱟᱱᱛᱮ ᱨᱮᱜᱮ
ᱪᱮᱫ ᱨᱮᱢ ᱯᱷᱟᱨᱟᱜ ᱜᱮᱭᱟ ᱟᱢ ᱫᱚ ᱦᱟᱸᱜ
ᱦᱮᱸ
ᱞᱤᱫᱤᱧ ᱥᱮ ᱠᱚᱞᱮᱡᱽ ᱠᱚᱢ ᱠᱚᱢᱯᱞᱤᱴ ᱠᱮᱭᱟ ᱥᱮ
ᱛᱤᱧ ᱤᱭᱟᱹ ᱦᱳᱣᱟᱴᱥᱮᱯ ᱨᱮ ᱠᱷᱟᱹᱱᱤᱧ ᱞᱟᱹᱭ ᱟᱢᱟ
ᱟᱪᱪᱷᱟ
ᱦᱮᱸ ᱫᱟᱠᱟ ᱛᱟᱦᱚᱞᱮᱢ ᱡᱚᱢ ᱵᱟᱲᱟ ᱠᱮᱫᱟ ᱥᱮ ᱵᱟᱝ
ᱦᱚᱸ ᱦᱩᱭᱱᱟ ᱫᱟᱠᱟ ᱡᱚᱢ ᱫᱩᱧ ᱦᱩᱭᱮᱱ ᱜᱮᱭᱟ᱾
ᱚ ᱮᱠᱞᱟ ᱜᱮᱢ ᱡᱚᱢ ᱠᱮᱫᱟ ᱥᱮ ᱟᱨᱚ ᱜᱟᱛᱮ ᱠᱩᱲᱤ ᱢᱮᱱᱟᱜ ᱠᱚ ᱛᱟᱢᱟ ᱛᱚ ᱩᱱᱠᱩ ᱥᱟᱶ ᱢᱤᱫ ᱥᱟᱶ ᱛᱮᱜᱮ
ᱦᱳᱭ ᱢᱤᱫᱴᱷᱮᱱ ᱞᱮ ᱛᱟᱦᱮᱱ ᱫᱚ
ᱦᱮᱸ ᱢᱤᱫᱴᱟᱱ ᱤᱭᱟᱹ ᱛᱤᱱᱟᱹᱜ ᱠᱟᱛᱮᱫ ᱠᱚ ᱦᱟᱛᱟᱣ ᱛᱟᱯᱮᱭᱟ?
ᱟᱨ ᱢᱮᱥ ᱵᱟᱲᱟ ᱟᱢᱫᱟ ᱠᱟᱛᱮᱫ ᱵᱟᱨᱚᱥᱚ ᱠᱟᱛᱮᱫ ᱢᱤᱫᱦᱚᱲ ᱢᱤᱫ ᱦᱚᱲᱟᱜ
ᱢᱤᱫ ᱦᱚᱲ ᱢᱤᱫ ᱦᱚᱲ ᱛᱤᱱᱟᱹᱜ ᱦᱚᱲ ᱢᱮᱱᱟᱜ ᱯᱮᱭᱟ?
ᱢᱮᱱᱟᱜ ᱞᱮᱭᱟ ᱯᱟᱸᱪ ᱪᱷᱚ ᱡᱚᱱ
ᱯᱟᱸᱪ ᱪᱷᱚ ᱡᱚᱱ ᱥᱚᱵᱟᱨᱚᱢ ᱵᱟᱦᱟᱛᱛᱳᱨ ᱟᱹᱰᱤ ᱟᱹᱰᱤ ᱵᱷᱟᱹᱜᱤᱭᱟᱜ ᱯᱮ ᱧᱟᱢ ᱠᱟᱱᱟ ᱡᱟᱱᱤᱡ ᱨᱩᱢ ᱮᱥᱤ ᱨᱩᱢ
ᱦᱟᱭ ᱯᱷᱟᱭ ᱜᱮᱭᱟ ᱟᱹᱰᱤ ᱡᱳᱨ ᱜᱮ
ᱮᱠᱫᱚᱢ ᱚᱱᱟ ᱜᱮ ᱮᱥᱤ ᱢᱮᱱᱟᱜ ᱡᱟᱱᱤ ᱵᱟᱝ
ᱮᱥᱤ ᱫᱚ ᱵᱟᱹᱱᱩᱜ ᱵᱟᱯᱟ ᱮᱥᱤ ᱢᱮᱱ ᱫᱟᱢ ᱛᱚ
ᱯᱟᱪᱮᱫ
ᱵᱟᱝ
ᱮᱥᱤ ᱠᱚ ᱢᱮᱱᱟᱜᱼᱟ
ᱵᱟᱝ
ᱮᱥᱤ ᱨᱩᱢ ᱨᱮᱯᱮ ᱡᱟᱹ ᱢᱤᱫ ᱮᱥᱤ ᱨᱮ ᱡᱟᱦᱟᱸᱭ ᱯᱟᱹᱨᱠᱟᱹᱣ ᱮ ᱵᱟᱭᱨᱮ ᱵᱟᱭᱨᱮ ᱨᱮ ᱵᱟᱭ ᱴᱮᱠᱟᱣ ᱫᱟᱲᱮᱭᱟᱜᱼᱟ᱾
ᱤᱧ ᱢᱟ ᱮᱥᱤ ᱨᱮ ᱵᱟᱝ ᱛᱮᱜᱮ ᱨᱩᱢ ᱨᱮ ᱱᱚᱸᱰᱮᱧ ᱛᱟᱦᱮᱱ ᱛᱮᱜᱮ ᱵᱟᱹᱧ ᱫᱮᱠᱷᱟᱣ ᱫᱟᱲᱮᱭᱟᱜᱼᱟ ᱟᱨ ᱮᱥᱤ ᱨᱤᱧ ᱛᱟᱦᱮᱸ ᱞᱮᱱ ᱠᱷᱟᱡ ᱦᱮᱸ ᱵᱟᱠᱤ ᱜᱮ ᱠᱟᱹᱴᱤᱡ ᱠᱷᱚᱱᱟᱜ ᱜᱮ ᱦᱳᱥᱴᱮᱞ ᱨᱮ ᱛᱟᱦᱮᱸ ᱦᱩᱭ ᱠᱟᱱᱟ ᱦᱳᱥᱴᱮᱞ ᱠᱷᱚᱱᱟᱜ ᱟᱨᱚ ᱱᱚ ᱱᱚᱝᱠᱟ ᱟ ᱢᱟᱱᱮ
ᱚᱲᱟᱜ ᱨᱮ ᱱᱤᱛᱚᱜ ᱫᱚ ᱢᱟᱱᱮ ᱩᱱᱟᱹᱜ ᱫᱚ ᱚᱲᱟᱜ ᱨᱮᱫᱚ ᱵᱟᱢ ᱛᱟᱦᱮᱱᱟ ᱥᱮ ᱟᱹᱛᱩ ᱫᱤᱥᱚᱢ ᱠᱚᱨᱮᱱ ᱫᱚ᱾
ᱦᱮᱸ ᱪᱮᱫ ᱠᱚᱨᱮ ᱛᱟᱦᱞᱮ ᱪᱮᱫ ᱥᱚᱢᱚᱭ ᱠᱚᱨᱮ ᱚᱲᱟᱜ ᱨᱮᱢ ᱪᱟᱞᱟᱜ ᱜᱮᱭᱟ?
ᱚᱱᱮ ᱨᱚᱦᱚᱭ
ᱮᱢᱱᱤ ᱢᱟᱱᱮ ᱮᱢᱱᱤ ᱢᱟᱜ ᱢᱚᱬᱮ ᱠᱚᱨᱮ ᱵᱟᱝ ᱪᱟᱞᱜ ᱜᱮᱭᱟ ᱵᱟᱦᱟ
ᱦᱚᱸ ᱟᱫᱚ ᱩᱱ ᱡᱩᱫᱤ ᱮᱠᱡᱟᱢ ᱠᱚ ᱵᱟᱝ ᱦᱩᱭᱩᱜ ᱪᱟᱞᱟᱜ-ᱟ
ᱦᱚᱸ ᱢᱟᱜ ᱢᱚᱬᱮ ᱠᱚ ᱦᱩᱭᱩᱜ ᱜᱮᱭᱟ ᱟᱯᱮ ᱚᱱᱛᱮ?
ᱦᱮᱸ ᱦᱩᱭᱩᱜ ᱜᱮᱭᱟ ᱦᱩᱭ ᱫᱚ ᱾
ᱵᱟᱦᱟ ᱠᱚ ᱢᱟᱜ ᱢᱚᱬᱮ ᱠᱚ ᱠᱷᱩᱱᱴᱟᱹᱣ ᱠᱚ
ᱦᱚᱸ ᱥᱟᱱᱟᱢᱟᱜ ᱜᱮ ᱦᱩᱭᱩᱜᱼᱟ ᱾
ᱟᱪᱪᱷᱟ ᱡᱚᱛᱚ ᱜᱮ ᱦᱩᱭᱩᱜ ᱜᱮᱭᱟ ᱵᱟᱝ ᱫᱚᱢᱮ ᱯᱮ ᱨᱟᱹᱥᱠᱟᱹᱭ ᱜᱮᱭᱟ ᱛᱟᱦᱚᱞᱮ ᱾
ᱦᱚᱸ ᱨᱟᱹᱥᱠᱟᱹᱭ ᱜᱮᱭᱟ ᱞᱮ ᱾
ᱦᱚᱭ
ᱟᱞᱮ ᱴᱷᱮᱱ ᱫᱚ ᱵᱟᱦᱟ ᱢᱟᱜᱢᱚᱬᱮ ᱠᱚᱫᱚ ᱰᱤᱡᱮ ᱠᱚᱫᱚ ᱵᱟᱝ ᱪᱟᱞᱟᱜᱼᱟ ᱟᱞᱮ ᱫᱚ
ᱮᱠᱫᱚᱢ ᱥᱮ ᱟᱞᱮ ᱟᱞᱮ ᱴᱷᱮᱱ ᱫᱚ ᱚᱱᱠᱟᱜᱮ ᱾
ᱵᱟᱝᱟ ᱟᱹᱰᱤ ᱟᱛᱳ ᱵᱚ ᱧᱮᱞ ᱦᱩᱭ ᱠᱟᱱᱟ ᱾ ᱡᱮ ᱮ ᱛᱩᱢ ᱛᱩᱢᱫᱟᱜ ᱴᱟᱢᱟᱠ ᱫᱚ ᱵᱟᱝᱠᱚ ᱨᱟᱹᱥᱠᱟᱹᱭ ᱜᱮᱭᱟ ᱾
ᱮᱠᱫᱚᱢ ᱢᱟᱱᱮ ᱢᱟᱭᱤᱠ ᱠᱚ ᱟᱹᱜᱩᱭ ᱜᱮᱭᱟ ᱵᱟᱝ?
ᱦᱚᱭ
ᱦᱟᱱᱮ ᱡᱤᱫᱤᱱ ᱦᱟᱱᱮ ᱦᱤᱞᱚᱜ ᱠᱚᱠᱚ ᱟᱹᱜᱩᱭᱮᱫ ᱜᱮᱭᱟ ᱦᱮᱸ ᱚᱱᱟ ᱠᱚ ᱵᱟᱝ ᱜᱮ ᱴᱷᱤᱠᱟ ᱚᱱᱟ ᱠᱚᱫᱚ ᱠᱟᱨᱚᱱ ᱵᱟᱦᱟ ᱢᱟᱜ ᱢᱚᱬᱮ ᱠᱚᱨᱮ ᱛᱩᱢᱫᱟᱜ ᱴᱟᱢᱟᱠ ᱛᱮᱜᱮ ᱢᱟᱱᱮ ᱟᱠᱷᱲᱟ ᱫᱚᱭ ᱥᱚᱵᱷᱟᱭᱟ ᱾
ᱦᱳᱭ ᱵᱟᱠᱷᱟᱱ ᱫᱚ ᱩᱱᱟᱹᱜ ᱢᱟᱱᱮ ᱵᱚᱪᱷᱚᱨ ᱨᱮ ᱢᱤᱫ ᱫᱷᱟᱣ ᱦᱤᱡᱩᱜ ᱠᱟᱱᱟ ᱵᱟᱦᱟ ᱛᱟᱢ ᱚᱸᱰᱮ ᱛᱟᱢ ᱟᱨ ᱡᱩᱫᱤ ᱛᱩᱢᱫᱟᱜ ᱴᱟᱠ ᱛᱮ ᱵᱟᱢ
ᱮᱠᱫᱚᱢ ᱦᱮᱸ ᱚᱱᱟ ᱫᱚ ᱚᱱᱟ ᱛᱩᱢᱫᱟᱜ ᱴᱟᱢᱟ ᱚᱱᱟ ᱢᱟᱭᱤᱠ ᱠᱚᱫᱚ ᱚᱠᱟᱞᱮᱠᱟᱱ ᱫᱤᱱ ᱨᱮ ᱦᱚᱵᱟᱭᱮᱱᱟ ᱡᱮᱢᱚᱱ ᱥᱟᱠᱨᱟᱛ ᱠᱚ ᱾
ᱦᱮᱸ ᱦᱮᱸ
ᱚᱱᱠᱟ ᱠᱚᱨᱮ ᱫᱚ ᱴᱷᱤᱠ ᱜᱮᱭᱟ
ᱦᱮᱸ
ᱟᱨ ᱛᱮᱢᱚᱱ ᱤᱭᱟᱹ ᱠᱚᱨᱮ ᱫᱚ ᱵᱟᱝ ᱴᱷᱤᱠᱟ ᱫᱚ
ᱥᱟᱠᱨᱟᱛ ᱟᱨ ᱮᱢᱱᱤ ᱵᱚᱞ ᱠᱷᱮᱞ ᱵᱷᱚᱡᱽ ᱠᱚᱨᱮ ᱠᱚ ᱵᱷᱚᱡᱽ
ᱦᱚᱭ ᱦᱚᱭ ᱦᱚᱭ ᱦᱚᱭ ᱦᱚᱭ ᱚᱱᱟ ᱠᱚᱫᱚ ᱴᱷᱤᱠ ᱜᱮᱭᱟ ᱾ ᱤᱧᱟᱜ ᱢᱚᱱᱮ ᱫᱚ ᱞᱟᱹᱭᱟ ᱚᱱᱟ ᱵᱟᱯᱞᱟ ᱚᱲᱟᱜ ᱠᱚᱨᱮ ᱦᱚᱸ ᱵᱟᱭ ᱴᱷᱤᱠᱟ ᱾
ᱵᱟᱝ ᱵᱟᱯᱞᱟ ᱚᱲᱟᱜ ᱠᱚᱨᱮ ᱵᱟᱭ ᱴᱷᱤᱠᱟ ᱾
ᱵᱟᱝ ᱱᱮᱛᱟᱨ ᱦᱚᱸ ᱟᱞᱮ ᱱᱚᱣᱟ ᱥᱟᱭᱤᱴ ᱚᱱᱟ ᱯᱩᱨ ᱵᱟᱯᱞᱟ ᱚᱲᱟᱜ ᱠᱚᱨᱮ ᱫᱚ ᱢᱟᱭᱤᱠ ᱠᱚᱠᱚ ᱟᱹᱜᱩᱭᱮᱫᱟ ᱴᱟᱢᱟᱠ ᱠᱚᱦᱚᱸ ᱠᱚ ᱨᱩᱭᱮᱫᱟ ᱟᱫᱚ ᱚᱱᱟ ᱫᱚ ᱟᱹᱜᱩ ᱫᱚ ᱵᱟᱭ ᱴᱷᱤᱠᱟ ᱤᱧᱟᱹᱜ ᱢᱚᱱᱮ ᱛᱮᱫᱚᱭ ᱞᱟᱹᱭᱟ ᱾
ᱦᱳᱭ ᱟᱫᱚ ᱢᱟᱱᱮ ᱨᱩᱭᱮᱫ ᱨᱮᱦᱚᱸ ᱠᱚ ᱚᱱᱠᱟ ᱢᱟᱱᱮ ᱩᱱᱟᱹᱜ ᱩᱱᱟᱹᱜ ᱨᱟᱹᱥᱠᱟᱹ ᱥᱟᱞᱟᱜ ᱫᱚ ᱵᱟᱝ ᱦᱩᱭᱩᱜᱼᱟ ᱟᱫᱚ ᱦᱟᱸ ᱚᱸᱰᱮ ᱦᱚᱸᱠᱚ ᱨᱟᱹᱥᱠᱟᱹᱭᱟ ᱱᱮᱛᱟᱨ ᱢᱟ ᱢᱟᱭᱤᱠ ᱡᱚᱦᱚᱸ ᱱᱚᱰᱮ ᱦᱚᱸ ᱟᱫᱚ ᱵᱟᱝ ᱦᱩᱭᱩᱜ-ᱟ ᱥᱮ ᱾
ᱦᱮᱸ ᱟᱯᱮ ᱚᱱᱛᱮ ᱠᱚᱨᱮ ᱴᱟᱢᱟᱠ ᱜᱮ ᱵᱤᱥᱤ ᱵᱟᱝ
ᱦᱮᱸ ᱦᱚᱭ ᱦᱚᱭ ᱵᱟᱠᱷᱟ ᱟᱵᱚ ᱫᱚ ᱦᱚᱲ ᱠᱟᱱᱟᱵᱚᱱ ᱟᱵᱚᱣᱟᱜ ᱩᱯᱩᱨᱩᱢ ᱜᱮ ᱴᱟᱢᱟᱠ ᱛᱩᱢᱫᱟᱜ ᱾
ᱦᱮᱸ ᱮᱠᱫᱚᱢ ᱾ ᱴᱟᱢᱟᱠ ᱛᱩᱢᱫᱟᱜ ᱜᱮ ᱡᱩᱫᱤ ᱵᱟᱫ ᱠᱚ ᱫᱮᱭᱟ ᱠᱟᱛᱮ ᱡᱩᱫᱤ ᱦᱟᱱᱟ ᱢᱟᱭᱤᱠ ᱛᱮᱢ ᱮᱱᱮᱪᱟ
ᱛᱟᱦᱚᱞᱮ ᱟᱵᱚᱣᱟᱜ ᱥᱟᱶᱛᱟ ᱥᱚᱢᱟᱡ ᱨᱮᱱᱟᱜ ᱤᱭᱟᱹ ᱫᱚ ᱪᱮᱫ ᱦᱩᱭ ᱮᱱᱟ ᱪᱮᱫ ᱮᱢ ᱫᱚᱦᱚ ᱠᱟᱫᱟ ᱥᱟᱱᱟᱢ
ᱱᱮᱛᱟᱨ ᱢᱟ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱴᱟᱢᱟᱠ ᱛᱩᱢᱫᱟᱜ ᱠᱚᱫᱚ ᱵᱟᱝᱠᱚ ᱨᱩᱭ ᱫᱟ ᱵᱮᱥᱤ ᱟᱨ ᱟᱼᱟᱼᱟᱹᱰᱤᱜᱮ ᱢᱟᱱᱮ᱾ ᱪᱮᱝᱱᱟ ᱵᱚᱭᱚᱥ ᱜᱤᱫᱽᱨᱟᱹ ᱠᱚᱦᱚᱸ ᱵᱟᱝᱠᱚ ᱵᱟᱲᱟᱭ ᱜᱮᱭᱟ᱾
ᱦᱮᱸ ᱦᱮᱸ
ᱴᱟᱢᱟᱠ ᱛᱩᱢᱫᱟᱜ ᱨᱩ ᱠᱚ ᱠᱷᱩᱵ ᱮᱠᱛᱟ ᱫᱚ ᱵᱟᱝᱠᱚ ᱵᱟᱲᱟᱭ ᱜᱮᱭᱟ ᱟᱞᱮ ᱱᱚᱛᱮ ᱫᱚ ᱢᱮᱱᱟᱜ ᱠᱚᱣᱟ ᱠᱟᱹᱡ